ᱦᱮᱞᱳ
ᱦᱮᱸ ᱡᱚᱦᱟᱨ ᱜᱮ ᱫᱟᱫᱟ
ᱦᱮᱸ ᱡᱚᱦᱟᱨ ᱜᱮ
ᱦᱮᱸ ᱪᱮᱫ ᱞᱮᱠᱟ ᱢᱮᱱᱟᱜ ᱵᱟᱲᱟ ᱢᱮᱭᱟ
ᱟᱞᱮ ᱠᱚᱫᱚ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮᱭᱟ ᱟᱯᱮ ᱠᱚᱜᱮ ᱪᱮᱫ ᱠᱟ ᱢᱮᱱᱟᱜ ᱯᱮᱭᱟ
ᱦᱮᱸ ᱟᱞᱮ ᱦᱚᱸ ᱵᱷᱟᱜᱤ ᱜᱮ ᱢᱮᱱᱟᱜ ᱟᱠᱟᱫ ᱞᱮᱭᱟ ᱛᱟᱦᱞᱮ ᱟᱯᱮ ᱥᱮᱫ ᱫᱚ ᱛᱤᱱᱟᱹᱜ ᱡᱚᱨᱮ ᱥᱤᱛᱩᱝ ᱟᱯᱮ ᱠᱟᱱᱟ
ᱥᱤᱛᱩᱝ ᱫᱚ ᱢᱚᱴᱟᱢᱩᱴᱤ ᱵᱷᱟᱞᱮ ᱜᱮ ᱥᱤᱛᱩᱝ ᱫᱟᱭ ᱟᱹᱰᱤ ᱜᱚᱨᱚᱢ ᱜᱮ ᱟᱹᱭᱠᱟᱹᱜ ᱠᱟᱱᱟ ᱟᱨ ᱢᱟᱱᱮ ᱦᱚᱭ ᱦᱚᱸ ᱵᱟᱭ ᱦᱚᱭ ᱫᱟᱛᱚ ᱟᱫᱚ ᱡᱟᱹᱥᱛᱤ ᱜᱮ ᱟᱨᱠᱤ ᱥᱤᱛᱩᱝ ᱜᱮ ᱟᱹᱭᱠᱟᱹᱜ ᱠᱟᱱᱟ
ᱟᱪᱪᱷᱟ ᱟᱞᱮᱥᱮᱫ ᱟᱞᱮᱥᱮᱫ ᱫᱚ ᱦᱩᱭᱩᱜ ᱠᱟᱱᱟ ᱦᱚᱞᱟ ᱢᱟᱦᱫᱮᱨ ᱫᱚ ᱡᱟᱹᱯᱩᱫ ᱵᱟᱲᱟ ᱠᱮᱫ ᱟᱭ ᱛᱟᱨᱯᱚᱨᱮ ᱟᱨᱦᱚᱸ ᱱᱚᱜᱼᱚᱭ ᱫᱚᱢᱮ ᱥᱤᱛᱩᱝ ᱦᱜ ᱮ ᱟᱨᱟᱢᱵᱷᱚ ᱠᱟᱫᱟᱭ᱾ ᱦᱮᱸ ᱟᱯᱮ ᱫᱚ ᱛᱟᱦᱞᱮ ᱛᱚᱞᱟ ᱠᱚᱫᱚ ᱯᱮ ᱜᱤᱰᱤ ᱠᱮᱫ-ᱟ ᱥᱮ ᱵᱟᱝ
ᱛᱚᱞᱟ ᱠᱚᱫᱚᱞᱮ ᱜᱤᱰᱤ ᱜᱮᱭᱟ ᱟᱭᱢᱟ ᱫᱤᱱ ᱨᱮᱜᱮ ᱛᱚ ᱱᱤᱛᱚᱜ ᱫᱚ ᱱᱟᱦᱟᱜ ᱨᱚᱦᱚᱭ ᱠᱚ ᱞᱟᱹᱜᱤᱫ ᱯᱚᱨᱤᱥᱛᱷᱤᱛᱤ ᱦᱟᱛᱟᱣ ᱦᱩᱭᱩᱜ ᱠᱟᱱᱟ ᱟᱫᱚ ᱵᱟᱭ ᱫᱟᱜ ᱫᱟ ᱛᱚ ᱫᱟᱜ ᱞᱮᱠᱷᱟᱱᱡ ᱜᱮ ᱟᱜ ᱚᱱᱟ ᱨᱚᱦᱚᱭ ᱠᱚᱫᱚ ᱮᱛᱚᱦᱚᱵ ᱦᱩᱭ ᱠᱚᱜᱼᱟ ᱟᱫᱚ ᱵᱟᱭ ᱫᱟᱜᱮᱜ ᱠᱟᱱ ᱛᱮᱜᱮ ᱠᱤᱪᱷᱩᱴᱟ ᱫᱚ ᱛᱟᱭᱱᱚᱢ ᱪᱟᱞᱟᱜ ᱠᱟᱱᱟ ᱱᱟᱦᱟᱜ
ᱟᱪᱪᱷᱟ ᱟᱯᱮ ᱫᱚ ᱛᱟᱦᱚᱞᱮ ᱱᱚᱜ ᱚᱭ ᱵᱚᱪᱷᱚᱨ ᱨᱮ ᱛᱟᱦᱞᱮ ᱢᱤᱫ ᱫᱷᱟᱣ ᱯᱮ ᱪᱟᱥ ᱜᱮᱭᱟ ᱥᱮ ᱵᱟᱨ ᱫᱷᱟᱣ ᱯᱮ ᱪᱟᱥ ᱜᱮᱭᱟ
ᱟᱞᱮ ᱵᱚᱪᱷᱚᱨ ᱨᱮ ᱵᱟᱨ ᱫᱷᱟᱣ ᱞᱮ ᱪᱟᱥ ᱜᱮᱭᱟ
ᱟᱪᱷᱟ ᱚ, ᱟᱨ ᱮᱴᱟᱜ ᱥᱚᱵᱡᱤ ᱠᱚᱥᱮ ᱦᱩᱲᱩ ᱠᱚᱜᱮᱯᱮ ᱪᱟᱥ ᱜᱮᱭᱟ ᱥᱩᱫᱩ
ᱵᱟᱝ ᱮᱴᱟᱜ ᱠᱤᱪᱷᱩ ᱫᱚ ᱵᱚᱞᱛᱮ ᱡᱚᱛᱚ ᱠᱤᱪᱷᱩ ᱜᱮᱞᱮ ᱪᱟᱥᱟ ᱱᱤᱛᱮ ᱫᱚ ᱢᱟᱱᱮ ᱮᱢᱚᱱ ᱠᱳᱱᱳ ᱡᱤᱱᱤᱥ ᱵᱟᱹᱱᱩᱜᱼᱟ ᱡᱮ ᱵᱟᱫ ᱞᱮᱠᱟ ᱫᱚ ᱢᱟᱱᱮ ᱫᱷᱚᱨᱛᱮ ᱜᱮᱞᱮ ᱱᱤᱛᱚᱜ ᱩᱛᱩ ᱛᱮᱭᱟᱜ ᱥᱮ ᱡᱟᱦᱟᱱᱟᱜ ᱜᱮ ᱫᱤᱭᱮ ᱵᱚᱞᱛᱮ ᱱᱤᱭᱟᱹ ᱟᱹᱞᱩ ᱵᱮᱸᱜᱟᱲ ᱠᱚᱦᱚᱸ ᱡᱚᱛᱚ ᱠᱤᱪᱷᱩ ᱜᱮ ᱦᱩᱭᱩᱜᱼᱟ ᱛᱚ ᱟᱯᱮ ᱥᱮᱫ ᱜᱮ ᱦᱩᱭᱩᱜᱼᱟᱥᱮ ᱵᱟᱝ ᱦᱩᱭᱩᱜᱼᱟ
ᱟᱞᱮᱥᱱ ᱫᱚ ᱦᱩᱭᱩᱜᱭᱳᱜ ᱠᱟᱱᱟ ᱦᱩᱲᱩ ᱜᱮᱞᱮ ᱪᱟᱥ ᱜᱮᱭᱟ ᱚᱱᱠᱟ ᱫᱚ ᱫᱚᱢᱮ ᱫᱟᱜ ᱨᱮᱱᱟᱜ ᱚᱵᱷᱟᱵ ᱜᱮᱭᱟ ᱛᱚ ᱟᱫᱚ ᱚᱱᱠᱟ ᱫᱚ ᱵᱮᱥᱤ ᱠᱤᱪᱷᱩ ᱫᱚ ᱦᱩᱲᱩ ᱛᱮᱫ ᱜᱮᱞᱮ ᱪᱟᱥ ᱜᱮᱭᱟ ᱟᱨ ᱚᱱᱟ ᱡᱚᱢ ᱵᱟᱲᱟ ᱞᱟᱹᱜᱤᱫ ᱫᱚ ᱚᱲᱟᱜ ᱨᱮ ᱴᱟᱠᱟ ᱴᱩᱠᱤ ᱫᱚ ᱪᱟᱥ ᱵᱟᱲᱟ ᱦᱩᱭᱩᱜ ᱜᱮᱭᱟ
ᱟᱪᱷᱟ ᱟᱪᱷᱟ ᱛᱟᱦᱚᱞᱮ ᱯᱮ ᱵᱚᱪᱷᱚᱨ ᱨᱮ ᱢᱟᱱᱮ ᱢᱤᱫ ᱫᱷᱟᱣ ᱜᱮᱦᱟᱜ ᱦᱩᱲᱩ ᱫᱚᱯᱮ ᱪ ᱪᱟᱥ ᱟᱵᱟᱫ
ᱦᱮᱸ ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ
ᱟᱪᱪᱷᱟ ᱛᱟᱨᱢᱟᱱᱮ ᱟᱯᱮ ᱥᱮᱫ ᱫᱚ ᱱᱟᱦᱟᱜ ᱠᱤᱪᱷᱩᱴᱟ ᱫᱚ ᱵᱩᱨᱩ ᱫᱤᱥᱚᱢ ᱠᱟᱱᱟ
ᱵᱩᱨᱩ ᱚ ᱵᱩᱨᱩ ᱫᱚ ᱵᱟᱝ ᱵᱤᱨ ᱜᱮᱭᱟ ᱟᱨ ᱫᱚᱢᱮ ᱮ ᱪᱮᱫ ᱠᱚ ᱞᱟᱹᱭᱟ ᱚᱸᱰᱮ ᱫᱚ ᱫᱟᱜ ᱜᱮ ᱠᱟᱹᱴᱤᱡ ᱚᱵᱷᱟᱵᱽ ᱜᱮᱭᱟ ᱩᱥᱩᱞ ᱧᱚᱜ ᱜᱮᱭᱟ ᱡᱟᱭᱜᱟ ᱠᱚ ᱫᱚᱢᱮ ᱩᱥᱩᱞ ᱢᱟᱱᱮ ᱵᱩᱨᱩ ᱫᱚ ᱵᱟᱝ ᱠᱟᱱᱟ ᱰᱟᱹᱦᱤ ᱞᱮᱠᱟᱱ ᱢᱤᱫ ᱢᱤᱫᱴᱟᱝ ᱵᱟᱦᱤ ᱧᱚᱜ ᱜᱮᱭᱟ᱾
ᱦᱩ
ᱛᱟᱦᱚᱞᱮ ᱟᱯᱮ ᱥᱮᱫ ᱫᱚ ᱛᱟᱦᱚᱞᱮ ᱫᱚᱢᱮ ᱵᱤᱞᱟᱹᱛ ᱜᱮᱭᱟᱯᱮ ᱥᱮ ᱪᱮᱫ
ᱦᱮᱸ ᱦᱮᱸ ᱵᱤᱞᱮᱫ ᱜᱮᱭᱟᱞᱮ ᱥᱮᱫ ᱫᱚ ᱱᱟᱜ
ᱟᱪᱪᱷᱟ ᱵᱷᱟᱹᱜᱤ ᱠᱟᱛᱷᱟ ᱛᱟᱦᱚᱞᱮ ᱛᱟᱦᱞᱮ ᱟᱯᱮ ᱫᱚ ᱛᱟᱦᱞᱮ ᱚᱱᱟ ᱦᱩᱲᱩ ᱠᱚ ᱥᱚᱵᱽᱡᱤ ᱠᱚ ᱪᱟᱥ ᱫᱚᱯᱮ ᱛᱟᱦᱚᱞᱮ ᱚᱱᱟ ᱠᱚᱫᱚ ᱡᱷᱚᱛᱚ ᱟᱠᱷᱨᱤᱧ ᱜᱮᱭᱟ ᱯᱮ ᱥᱮ ᱚᱲᱟᱜ ᱠᱚᱨᱮ ᱜᱮᱯᱮ ᱡᱚᱢ ᱵᱟᱲᱟᱭ ᱜᱮᱭᱟ
ᱵᱟᱝ ᱠᱤᱪᱷᱩᱴᱟ ᱫᱚ ᱡᱚᱢ ᱞᱟᱹᱜᱤᱫ ᱞᱮ ᱤᱭᱟᱹᱭᱟ ᱠᱤᱪᱷᱩᱴᱟ ᱫᱚ ᱟᱹᱠᱷᱨᱤᱧ ᱞᱟᱹᱜᱤᱫ ᱟᱨ ᱤᱱᱟᱹᱜ ᱠᱤᱪᱷᱩ ᱫᱚ ᱵᱟᱝ ᱡᱚᱢᱟ ᱛᱚ ᱚᱱᱟᱛᱮ
ᱦᱮᱸ ᱦᱮᱸ ᱪᱮᱫ ᱞᱮᱠᱟ ᱫᱟᱢ ᱠᱚᱛᱮᱯᱮ ᱟᱠᱷᱨᱤᱧ ᱜᱮᱭᱟ ᱛᱟᱦᱚᱞᱮ ᱚᱱᱟ ᱠᱚᱫᱚ
ᱱᱤᱛᱚᱜ ᱥᱟᱠ ᱥᱚᱵᱽᱡᱤ ᱨᱮᱭᱟᱜ ᱫᱚ ᱴᱷᱤᱠ ᱵᱟᱹᱱᱩᱜᱼᱟ ᱫᱤᱠᱩ ᱪᱷᱟᱹᱛᱤᱠ ᱠᱚ ᱢᱮᱱᱟᱜ ᱠᱚᱣᱟ ᱩᱱᱠᱩ ᱠᱚ ᱤᱫᱤᱭᱟ ᱟᱞᱮ ᱦᱚᱸᱞᱮ ᱤᱫ ᱦᱟᱹᱴᱤᱭᱟ ᱱᱟᱜ ᱚᱠᱟ ᱦᱟᱹᱴᱭᱟ. ᱫᱚ ᱱᱟᱜ ᱟᱹᱰᱤ ᱴᱟᱱ ᱜᱮ ᱪᱟᱞᱟᱜᱼᱟ ᱚᱱᱟ ᱦᱟᱹᱴᱭᱟᱹ ᱫᱚ ᱟᱜ ᱠᱤᱷᱩᱴᱟ ᱫᱟᱢ ᱫᱚ ᱪᱟᱞᱟᱣ ᱠᱚᱜᱼᱟ ᱴᱷᱤᱭᱟᱹ ᱫᱚ ᱱᱟᱦᱟᱜ ᱠᱚᱢ ᱧᱚᱜ ᱜᱮᱠᱚ ᱨᱟᱠᱟᱵᱟ ᱩᱱᱟᱹᱜ ᱦᱟᱹᱴᱭᱟ. ᱫᱚ ᱵᱟᱝ ᱞᱟᱜᱟᱜᱼᱟ ᱢᱚᱡᱽ ᱛᱮ ᱢᱟᱱᱮ ᱴᱷᱤᱠ ᱵᱟᱹᱱᱩᱜᱼᱟ ᱟᱨᱠᱤ ᱦᱟᱹᱴᱭᱟ. ᱦᱤᱥᱟᱹᱵᱽ ᱚᱠᱟ ᱦᱟᱹᱴᱭᱟᱹ ᱫᱚ ᱱᱟᱟᱜ ᱡᱟᱹᱥᱛᱤ ᱜᱮᱠᱚ ᱦᱚᱲᱚᱜᱼᱟ ᱛᱚ ᱩᱱ ᱦᱤᱞᱳᱜ ᱫᱚ
ᱟᱪᱷᱟ ᱦᱮᱸ ᱦᱮᱸ ᱦᱮᱸ ᱛᱟᱦᱮᱜ ᱱᱚᱜᱼᱚᱭ ᱛᱚ ᱟᱵᱚᱣᱟᱜ ᱢᱟ ᱥᱟᱢᱟᱝ ᱨᱮ ᱱᱚᱜ ᱚᱭ ᱦᱩᱞ ᱢᱟᱦᱟ ᱦᱩᱞ ᱢᱟᱦᱟ ᱠᱚᱯᱮ ᱢᱟᱱᱟᱣ ᱜᱮᱭᱟ ᱥᱮ ᱵᱟᱝᱟ
ᱦᱮᱸ ᱢᱟᱱᱟᱣ ᱜᱮᱭᱟᱞᱮ ᱢᱟᱱᱟᱣ ᱫᱚ ᱵᱟᱝ ᱢᱟᱱᱟᱣ ᱞᱮᱠᱟ ᱫᱚ ᱵᱟᱝ
ᱟᱫᱚ ᱱᱮᱛᱟᱨ ᱢᱟᱜᱼᱚᱭ ᱤᱭᱟᱹ ᱡᱟᱛᱨᱟ ᱡᱟᱛᱨᱟ ᱠᱚ ᱠᱚ ᱦᱩᱭ ᱦᱚᱪᱚᱭ ᱜᱮᱭᱟ ᱛᱚ ᱠᱚᱢᱯᱤᱴᱤᱥᱮᱱ ᱡᱟᱛᱨᱟ ᱠᱚ ᱥᱮ ᱪᱮᱫ ᱠᱚ ᱥᱮ ᱪᱮᱫ ᱞᱮᱠᱟ ᱪᱮᱫ ᱞᱮᱠᱟ ᱟᱯᱮ ᱯᱮ ᱢᱟᱱᱟᱣ ᱜᱮᱭᱟ ᱛᱟᱦᱚᱞᱮ ᱢᱟᱥᱮ ᱞᱟᱹᱭᱟᱹᱧ ᱢᱮ
ᱟᱞᱮ ᱥᱮᱫ ᱫᱚ ᱱᱟᱦᱟᱸᱜ ᱚᱱᱟ ᱠᱚᱢᱯᱤᱴᱤᱥᱮᱱ ᱡᱟᱛᱨᱟ ᱯᱟᱛᱨᱟ ᱠᱚᱫᱚ ᱵᱟᱹᱱᱩᱜᱼᱟ ᱱᱟᱦᱟᱜ ᱛᱚ ᱚᱱᱮ ᱠᱤᱪᱷᱩᱴᱟ ᱫᱷᱚᱨᱟᱣ ᱠᱟᱜ ᱵᱮᱱ ᱡᱮ ᱱᱤᱛᱚᱜ, ᱦᱩᱞ ᱢᱟᱦᱟ ᱛᱤᱭᱳ ᱮᱱᱟ ᱛᱚ ᱚᱱᱠᱟ ᱥᱚᱯᱛᱟᱦ ᱠᱷᱟᱱᱤᱠ ᱞᱟᱦᱟ ᱨᱮᱱᱟᱜ ᱠᱤᱪᱷᱩ ᱟᱰᱮᱯᱟᱥᱮ ᱟᱹᱛᱩ ᱨᱮ ᱱᱟᱦᱟᱜ ᱩᱱᱠᱩ ᱢᱟᱺᱡᱷᱤ, ᱠᱚ ᱥᱮ ᱡᱚᱜᱽ ᱢᱟᱡᱷᱤ, ᱠᱚᱫᱚ ᱱᱟᱦᱟᱜ ᱪᱤᱴᱷᱤ ᱠᱚ ᱮᱢᱟᱫ ᱠᱚᱣᱟ ᱱᱟᱦᱟᱜ ᱡᱚᱛᱚ ᱡᱚᱛᱚ ᱦᱚᱲ ᱜᱮ ᱵᱟᱝ ᱱᱚᱸᱰᱮ ᱵᱚᱱ ᱥᱚᱦᱚᱨ ᱥᱮᱴᱮᱨᱚᱜ ᱢᱟ ᱛᱟᱯᱚᱨᱮ ᱡᱮ ᱥᱮᱛᱟᱜ ᱵᱮᱞᱟ ᱡᱚᱛᱚ ᱦᱚᱲ ᱜᱮᱡ ᱜᱩᱨᱤᱡ ᱠᱟᱛᱮᱫ ᱰᱟᱹᱵᱨᱟᱹ ᱥᱟᱯᱷᱟ ᱵᱟᱲᱟ ᱠᱟᱛᱮᱫ ᱵᱚᱭᱦᱟ ᱢᱤᱥᱨᱟ ᱠᱚ ᱪᱟᱞᱟᱜ ᱟᱠᱚ ᱠᱤᱪᱷᱩ ᱫᱚ ᱯᱩᱡᱟᱹ ᱯᱟᱴ ᱵᱟᱲᱟ ᱠᱟᱛᱮᱫ ᱱᱟᱦᱟᱜ ᱟᱨ ᱛᱟᱨ ᱛᱟᱯᱚᱨᱮ ᱚᱱᱠᱟ ᱵᱤᱠᱮᱞ ᱥᱮ ᱵᱤᱠᱮᱞ ᱫᱚ ᱵᱟᱝ ᱚᱱᱠᱟ ᱮᱜᱟᱨᱚ ᱵᱟᱨᱚ ᱵᱟᱡᱮ ᱫᱚ ᱱᱟᱦᱟᱜ ᱠᱤᱪᱷᱩ ᱤᱭᱟᱹ ᱠᱚ ᱫᱚᱦᱚ ᱠᱟᱜᱼᱟ ᱯᱷᱩᱴᱵᱚᱞ ᱠᱷᱮᱞ ᱠᱚ ᱛᱟᱦᱮᱱᱟ
ᱟᱪᱷᱟ
ᱚᱱᱟ ᱠᱚᱜᱮ ᱟᱨ ᱛᱟᱨᱯᱚᱨᱮ ᱱᱤᱝᱠᱟᱹ ᱡᱟᱛᱨᱟ ᱡᱟᱛᱨᱟ ᱯᱟᱛᱨᱟ ᱠᱚᱫᱚ ᱦᱟᱜ ᱵᱟᱝ ᱛᱟᱦᱮᱱᱟ ᱟᱞᱮ ᱱᱤᱭᱟᱹ᱾ ᱟᱨ ᱫᱚ ᱱᱟᱜ ᱦᱟᱸ ᱵᱟᱝ ᱦᱩᱭ ᱵᱟᱲᱟᱜᱼᱟ ᱛᱚ
ᱦᱩᱞ ᱢᱟᱦᱟ ᱨᱮᱫᱚ ᱤᱧ ᱫᱩᱧ ᱞᱟᱹᱭᱟ ᱡᱮ ᱡᱟᱛᱨᱟ ᱠᱚᱫᱚ ᱚ ᱦᱩᱞ ᱢᱟᱦᱟ ᱤᱫᱤ ᱠᱟᱛᱮᱜ ᱦᱩᱭᱩᱜ ᱠᱷᱟᱱ ᱛᱟᱦᱚᱞᱮ ᱵᱷᱟᱜᱤ ᱜᱮᱭᱟ ᱡᱮᱢᱚᱱ ᱦᱩᱞ ᱢᱟᱦᱟ ᱤᱫᱤ ᱠᱟᱛᱮ ᱢᱤᱫᱩᱱ ᱟᱠᱷᱲᱟ ᱠᱚ ᱡᱮᱢᱚᱱ ᱟᱹᱰᱤᱜᱟᱱ ᱚᱱᱟ ᱠᱚ ᱦᱩᱞ ᱢᱟᱦᱟ ᱱᱤᱭᱟᱹ ᱥᱮ ᱡᱟᱦᱟᱸᱭ ᱠᱚ ᱜᱚᱡ ᱜᱩᱨ ᱠᱟᱱ ᱛᱟᱵᱚᱱ ᱩᱱᱠᱩ ᱠᱚ ᱱᱤᱭᱟᱹ ᱩᱱᱠᱩ ᱩᱭᱦᱟᱹᱨ ᱛᱮ ᱡᱟᱦᱟᱱᱟᱜ ᱠᱤᱪᱷᱩ ᱞᱟᱹᱭ ᱞᱟᱹᱯᱟᱹᱭ ᱢᱮᱱᱠᱷᱟᱱ ᱚᱱᱟ ᱠᱚ ᱦᱩᱭᱩᱜ ᱫᱚ ᱵᱷᱟᱜᱤ ᱜᱮᱭᱟ ᱵᱟᱝᱠᱷᱟᱱ ᱫᱚ ᱦᱟᱸᱜ ᱟᱵᱚᱣᱟᱜ ᱥᱟᱶᱛᱟᱨᱮ ᱡᱟᱦᱟᱸᱭ ᱠᱚ ᱜᱚᱡ ᱜᱩᱨ ᱠᱟᱱᱟ ᱩᱱᱠᱩ ᱫᱚᱛᱚ ᱟᱵᱚ ᱫᱚ ᱵᱟᱠᱷᱟᱱ ᱩᱭᱦᱟᱹᱨ ᱛᱤᱭᱳᱜ ᱦᱚᱸ ᱵᱟᱵᱚᱱ ᱩᱭᱦᱟᱹᱨ ᱛᱤᱭᱳᱜ ᱫᱟᱲᱮᱭᱟᱠᱚᱣᱟ ᱱᱮᱛᱟᱨ ᱢᱟ ᱦᱩᱞ ᱢᱟᱦᱟ ᱠᱷᱚᱱᱟᱜ ᱵᱮᱥᱤ ᱯᱩᱞ ᱢᱟᱦᱟ ᱠᱚ ᱢᱟᱱᱟᱣᱮᱫᱼᱟ ᱥᱮ?
ᱦᱚᱭ ᱦᱚᱭ
ᱜᱚᱴᱟ ᱡᱟᱭᱜᱟ ᱨᱮᱜᱮ᱾ ᱢᱟᱱᱮ ᱟᱵᱚ ᱪᱮᱫ ᱩᱫᱽᱫᱮᱥᱥᱚ ᱛᱮᱵᱚᱱ ᱢᱟᱱᱟᱣᱮᱫᱼᱟ ᱚᱱᱟ ᱡᱮᱢᱚᱱ ᱥᱮᱛᱟᱜ ᱵᱮᱲᱟ ᱡᱮᱢᱚᱱ ᱵᱚᱸᱜᱟ ᱵᱩᱨᱩ ᱠᱚ ᱦᱩᱭᱩᱜᱼᱟ ᱦᱩᱭᱮᱱᱟ ᱴᱷᱤᱠ ᱜᱮᱭᱟ᱾ ᱟᱫᱚ ᱱᱚᱜ ᱚᱭ ᱢᱤᱢᱤᱫᱴᱮᱱ ᱡᱟᱭᱜᱟ ᱨᱮ ᱧᱮᱞᱚᱜ ᱠᱟᱱᱟ ᱛᱚ ᱟᱫᱚ ᱱᱚᱜᱼᱚᱭ ᱵᱚᱸᱜᱟ ᱵᱩᱨᱩ ᱦᱩᱭ ᱪᱟᱵᱟᱭᱮᱱᱟ ᱛᱟᱨᱟᱥᱤᱧ ᱠᱷᱟᱱᱜᱮ ᱟᱭ ᱚᱨᱠᱮᱥᱴᱟᱨ ᱠᱚ ᱟᱹᱜᱩ ᱠᱮᱫᱟ ᱡᱟᱛᱨᱟ ᱠᱚ ᱠᱚ ᱟᱹᱜᱩᱭᱮᱫᱼᱟ ᱟᱫᱚ ᱚᱱᱟ ᱱᱤᱭᱟᱹ ᱫᱚ ᱡᱮ ᱪᱷᱟᱹᱯᱨᱤ ᱮᱱᱮᱡ ᱦᱩᱭᱩᱜ ᱠᱟᱱᱟ ᱟᱫᱚ ᱚᱱᱟ ᱫᱚ ᱟᱹᱰᱤ ᱵᱟᱹᱲᱤᱡ ᱚᱨᱥᱚᱝ ᱦᱩᱭᱩᱜ ᱠᱟᱱᱟ ᱥᱮ ᱛᱟᱦᱞᱮ ᱟᱵᱚ ᱯᱚᱨᱮᱨ ᱡᱮᱱᱟᱨᱮᱥᱚᱱ ᱨᱮᱱ ᱫᱚ ᱪᱮᱫ ᱠᱚ ᱵᱟᱲᱟᱭ ᱧᱟᱢᱟ ᱩᱱᱠᱩ ᱫᱚᱠᱚ ᱞᱟᱹᱭᱟ ᱦᱮᱸ ᱦᱩᱞ ᱢᱟᱦᱟ ᱦᱩᱭᱩᱜ ᱠᱟᱱᱟ ᱡᱟᱛᱨᱟ ᱯᱟᱛᱟ ᱦᱩᱭᱩᱜᱼᱟ ᱢᱮᱞᱟ ᱠᱚ ᱦᱩᱭᱩᱜᱼᱟ ᱦᱟᱱᱟ ᱞᱮ ᱡᱚᱢᱟ ᱱᱟᱣᱟ ᱞᱮ ᱡᱚᱢ ᱡᱚᱢᱟ ᱪᱟᱵᱟᱭᱮᱱᱟ ᱡᱮ ᱪᱮᱫ ᱱᱤᱭᱟᱹ ᱛᱮᱵᱚᱱ ᱢᱟᱱᱟᱣᱮᱫᱼᱟ ᱥᱮ ᱚᱠᱚᱭ ᱵᱚᱱ ᱩᱭᱦᱟᱹᱨ ᱠᱚᱣᱟ ᱤᱱᱦᱤᱞᱚᱜ ᱫᱚ ᱨᱟᱹᱥᱠᱟᱹ ᱫᱤᱱ ᱠᱟᱱ ᱛᱟᱵᱚᱱᱟ ᱥᱮ ᱫᱩᱠ ᱫᱤᱱ ᱠᱟᱱ ᱛᱟᱵᱚᱱᱟ? ᱚᱱᱟ ᱠᱚᱫᱚ ᱩᱱᱠᱩ ᱫᱚ ᱟᱫᱚ ᱵᱟᱠᱚ ᱵᱟᱲᱟᱭ ᱡᱚᱝᱱᱟᱜᱼᱟ ᱟᱫᱚ ᱤᱧ ᱫᱩᱧ ᱞᱟᱹᱭᱟ ᱡᱮ ᱚᱱᱟ ᱦᱮᱸ ᱢᱟᱱᱟᱣ ᱥᱟᱶᱛᱮ ᱚᱱᱟ ᱠᱚᱦᱚᱸ ᱟᱵᱚ ᱫᱚ ᱟᱲᱮ ᱯᱟᱥᱮ ᱨᱮᱜᱮ ᱡᱟᱦᱟᱸ ᱛᱤᱱᱟᱹᱜ ᱜᱮᱠᱚ ᱦᱮᱡ ᱟᱠᱟᱱ ᱡᱚᱛᱚ ᱚᱱᱟ ᱟᱵᱚ ᱵᱚᱱ ᱞᱟᱹᱭ ᱵᱩᱡᱷᱟᱹᱣ ᱠᱚᱣᱟ
ᱦᱩ ᱟᱫᱚ ᱚᱱᱟ ᱠᱚᱫᱚ ᱠᱤᱪᱷᱩᱴᱟ ᱦᱚᱲ ᱫᱚᱠᱚ ᱢᱟᱱᱟᱣ ᱮᱫᱟ ᱴᱷᱤᱠ ᱜᱮ ᱠᱤᱪᱷᱩᱴᱟ ᱦᱚᱲ ᱫᱚ ᱵᱟᱠᱚ ᱢᱟᱱᱟᱣ ᱮᱫᱟ ᱠᱤᱪᱷᱩᱴᱟ ᱦᱚᱲ ᱢᱟᱠᱚ ᱵᱟᱰᱟᱭᱟ ᱡᱮ ᱢᱟᱱᱮ ᱦᱩᱞ ᱢᱟᱦᱟ ᱦᱩᱭᱩᱜᱼᱟ ᱢᱟᱱᱮ ᱟᱞᱮᱭᱟᱜ ᱨᱟᱹᱥᱠᱟᱹ ᱦᱚᱸ ᱦᱩᱭᱩᱜᱼᱟ᱾
ᱨᱟᱹᱥᱠᱟᱹ ᱦᱩᱭᱩᱜᱼᱟ ᱦᱮᱸ ᱤᱧ ᱫᱩᱧ ᱞᱟᱹᱭᱟ ᱡᱮ ᱚᱱᱟ ᱫᱚ ᱨᱟᱹᱥᱠᱟᱹ ᱢᱟᱦᱟ ᱦᱚᱸ ᱠᱟᱱᱟ ᱟᱨ ᱫᱩᱠ ᱢᱟᱦᱟᱸ ᱦᱚᱸ ᱠᱟᱱᱟ ᱠᱟᱨᱚᱱ ᱟᱵᱚ ᱫᱚ ᱦᱩᱭᱩᱜ ᱠᱟᱱᱟ ᱡᱷᱚᱛᱚ ᱩᱱᱠᱩ ᱟᱵᱚᱨᱮᱱ ᱦᱩᱭᱩᱜ ᱠᱟᱱᱟ ᱦᱩᱞᱜᱟᱹᱨᱭᱟᱹ ᱟᱵᱚᱨᱮᱱ ᱵᱤᱨ ᱠᱚ, ᱡᱮᱢᱚᱱ ᱥᱤᱫᱩ ᱠᱟᱹᱱᱦᱩ ᱵᱤᱨ ᱵᱟᱱᱴᱟ ᱥᱤᱫᱩ ᱠᱟᱹᱱᱩ ᱛᱟᱨᱯᱚᱨ ᱦᱩᱭᱩᱜ ᱠᱟᱱᱟ ᱯᱷᱩᱞᱩ ᱡᱷᱟᱱᱚ ᱛᱤᱞ, ᱵᱟᱵᱟ ᱛᱤᱞᱠᱟᱹ ᱢᱟᱺᱡᱷᱤ ᱡᱚᱛᱚ ᱟᱵᱚᱨᱮᱱ ᱦᱩᱭᱩᱜ ᱠᱟᱱᱟ ᱩᱭᱦᱟᱹᱨ ᱫᱤᱥᱟᱹᱟᱹᱱᱤᱡ ᱠᱚ ᱡᱚᱛᱚ ᱜᱚᱡ ᱜᱩᱨ ᱠᱟᱱ ᱛᱟᱵᱚᱱᱟ ᱠᱚ ᱟᱨ ᱩᱱᱠᱩ ᱦᱚᱛᱮᱡ ᱛᱮᱜᱮ ᱦᱩᱭᱩᱜ ᱠᱟᱱᱟ ᱟᱵᱚ ᱱᱚᱣᱟ ᱫᱤᱥᱚᱢ ᱯᱷᱩᱨᱜᱟᱹᱞ ᱠᱟᱱ ᱛᱟᱵᱚᱱᱟ᱾
ᱱᱟᱦᱟᱸᱜ ᱱᱮᱛᱟᱨ ᱱᱟᱦᱟᱸᱜ ᱚᱱᱟᱜᱮ ᱥᱳᱵ ᱠᱤᱪᱷᱩ ᱾ ᱱᱚᱛᱮ ᱢᱟ ᱵᱟᱠᱚ ᱢᱟᱱᱟᱣᱟ᱾ ᱟᱯᱮᱥᱮᱫ ᱜᱮ ᱱᱟᱦᱟᱜ ᱚᱠᱟ ᱞᱮᱠᱟ ᱠᱚ ᱢᱟᱱᱟᱣ ᱮᱫᱟ? ᱠᱟᱹᱴᱤᱡ ᱞᱟᱹᱭ ᱧᱚᱜ ᱞᱮᱠᱷᱟᱡ ᱵᱟᱛᱷᱟᱣ ᱠᱚᱣᱟ
ᱟᱞᱮ ᱥᱮᱱ ᱦᱮᱸ ᱟᱞᱮ ᱥᱮᱱ ᱦᱚᱸ ᱚᱱᱠᱟᱜᱮ ᱦᱩᱭᱩᱜ ᱜᱮᱭᱟ ᱡᱮ ᱥᱮᱛᱟᱜ ᱵᱮᱞᱟ ᱜᱮᱡ ᱜᱩᱨᱤᱡ ᱠᱚ ᱦᱩᱭᱩᱜ ᱜᱮᱭᱟ ᱡᱚᱛᱚᱠᱷᱚᱱ ᱯᱳᱭᱞᱳ ᱨᱮ ᱠᱩᱲᱤ ᱜᱤᱫᱽᱨᱟᱹᱣᱟᱜ ᱠᱟᱹᱢᱤ ᱜᱮ ᱦᱟᱸᱜ᱾ ᱮᱸ ᱜᱮᱡ ᱜᱩᱨᱤᱡ ᱠᱚ ᱦᱩᱭᱱᱟ, ᱛᱟᱨᱯᱚᱨᱮ ᱦᱩᱭᱩᱜ ᱠᱟᱱᱟ ᱥᱟᱨᱡᱚᱢ ᱰᱟᱹᱨ ᱠᱚᱠᱚ ᱵᱤ ᱫᱟᱠᱚ ᱛᱟᱨᱯᱚᱨᱮ ᱦᱩᱭᱩᱜᱜ ᱠᱟᱱᱟ ᱵᱚᱸᱜᱟ ᱵᱩᱨᱩ ᱠᱟᱹᱢᱤ ᱠᱚ ᱦᱩᱭᱩᱜ ᱜᱮᱭᱟ᱾ ᱟᱨ ᱚᱱᱟ ᱞᱟᱹᱜᱤᱫ ᱚᱱᱟ ᱠᱚ ᱡᱮᱢᱚᱱ ᱜᱚᱢᱠᱮ ᱠᱚ ᱵᱟᱝᱠᱷᱟᱱ ᱚᱲᱟᱜ ᱯᱩᱨᱩᱫᱷᱩᱞ ᱠᱚᱠᱚ ᱦᱮᱡ ᱟᱠᱟᱱ ᱩᱱᱠᱩ ᱠᱚ, ᱩᱱᱠᱩ ᱠᱚ ᱢᱟᱹᱱ ᱛᱟᱨᱯᱚᱨᱮ ᱦᱩᱭᱩᱜ ᱠᱟᱱᱟ ᱩᱱᱠᱩ ᱠᱚ ᱢᱟᱹᱱ ᱠᱚ ᱮᱢᱟ ᱠᱚ ᱦᱩᱭᱩᱜᱼᱟ᱾ ᱢᱟᱹᱱ ᱢᱟᱪᱷ ᱨᱮ ᱫᱩᱲᱩᱵ ᱢᱮᱛᱟ ᱠᱚ ᱦᱩᱭᱩᱜᱼᱟ ᱩᱱᱠᱩ ᱠᱚ ᱟ ᱚᱱᱟ ᱠᱚ ᱠᱚᱜᱮ ᱚᱱᱟ ᱦᱩᱞ ᱢᱟᱦᱟ ᱱᱤᱭᱟ ᱡᱮ ᱦᱩᱞ ᱢᱟᱦᱟ ᱪᱮᱫ ᱠᱷᱟᱹᱛᱤᱨ ᱵᱚᱱ ᱢᱟᱱᱟᱣᱟ? ᱦᱩᱞ ᱢᱟᱦᱟ ᱨᱮᱫᱚ ᱪᱮᱫᱟᱜ ᱥᱚᱨᱚᱱᱤᱭᱚ ᱫᱤᱵᱚᱥ ᱠᱟᱱ ᱛᱟᱵᱚᱱᱟ, ᱥᱮ ᱚᱱᱟ ᱪᱮᱫᱟᱜ ᱵᱚᱱ ᱩᱭᱦᱟᱹᱨᱟ ᱚᱱᱟ ᱠᱚ ᱱᱤᱭᱟ ᱦᱩᱭᱩᱜ ᱜᱮᱭᱟ᱾ ᱠᱟᱛᱷᱟ ᱜᱟᱞᱢᱟᱨᱟᱣ ᱠᱚ ᱟᱨ ᱚᱱᱟᱜᱮ ᱡᱷᱚᱛᱚ ᱦᱚᱲ ᱫᱤᱥᱚᱢ ᱦᱚᱲ, ᱡᱮᱢᱚᱱ ᱚᱱᱟ ᱫᱚ ᱦᱩᱭᱩᱜ ᱫᱤᱥᱚᱢ ᱦᱚᱲ ᱥᱟᱸᱫᱮᱥ ᱞᱮᱠᱟᱛᱮ ᱡᱮᱢᱚᱱ ᱡᱷᱚᱛᱚ ᱦᱚᱲ ᱵᱚᱱ ᱞᱟᱹᱭ ᱥᱚᱫᱚᱨ ᱟᱠᱚᱣᱟ᱾
ᱟᱨ ᱩᱱᱠᱩ ᱩᱭᱦᱟᱹᱨ ᱫᱤᱥᱟᱹ ᱩᱱᱠᱩ ᱩᱭᱦᱟᱹᱨ ᱫᱤᱥᱟᱹ ᱠᱟᱛᱮᱫ ᱱᱤᱨᱚᱵᱚᱛᱟ ᱠᱚ ᱩᱱᱠᱩ ᱞᱟᱹᱜᱤᱫ ᱵᱚᱱ ᱯᱟᱞᱚᱱᱮᱜᱼᱟ᱾ ᱚᱱᱟ ᱠᱚᱜᱮ ᱦᱩᱭᱩᱜ ᱜᱮᱭᱟ
ᱟᱞᱮ ᱱᱟᱦᱟᱸᱜ ᱱᱮᱛᱟᱨ ᱢᱟ ᱱᱟᱦᱟᱸᱜ ᱚᱱᱮᱠ ᱟᱹᱰᱤ ᱡᱟᱹᱥᱛᱤ ᱜᱮ ᱱᱟᱦᱟᱸᱜ ᱦᱟᱱᱟ ᱱᱚᱣᱟ ᱦᱩᱭᱩᱜ ᱠᱟᱱ ᱫᱚ ᱚᱱᱟ ᱠᱷᱟᱹᱛᱤᱨ ᱛᱮ ᱱᱟᱦᱟᱸᱜ ᱤᱱᱟᱹᱜ ᱫᱚ ᱵᱟᱝ ᱤᱭᱟᱹᱜ ᱠᱟᱱᱟ
ᱦᱳᱭ᱾ᱟᱫᱚ ᱚᱱᱠᱟ ᱛᱮᱫᱚ ᱟᱵᱚ ᱫᱚ ᱵᱟᱵᱚᱱ ᱩᱛᱱᱟᱹᱜ-ᱟ ᱥᱮ?
ᱱᱟ-ᱦᱚᱭ ᱟᱵᱚ ᱠᱚ ᱵᱤᱫᱟᱹᱞ ᱨᱮ ᱠᱤᱪᱷᱩᱟ ᱵᱚ ᱵᱟᱲᱟᱭᱟ᱾ ᱛᱚ ᱟᱵᱚ ᱯᱚᱨᱮ ᱦᱮᱸ ᱟᱵᱚ ᱯᱚᱨᱮ ᱵᱚᱨᱛᱤ ᱨᱮᱱ ᱩᱱᱠᱩ ᱡᱮ ᱵᱟᱠᱚ ᱵᱟᱲᱟᱭᱟ ᱱᱟᱦᱟᱜ ᱛᱚ ᱩᱱᱠᱩ ᱠᱤᱪᱷᱩᱴᱟ ᱫᱚ ᱵᱩᱡᱷᱟᱹᱣ ᱪᱚ ᱠᱚ ᱦᱩᱭᱩᱜᱼᱟ᱾
ᱚᱱᱟ ᱫᱚ ᱚᱱᱟ ᱫᱚ ᱟᱵᱚ ᱜᱮᱵᱚᱱ ᱫᱟᱲᱮᱭᱟᱜᱼᱟ᱾
ᱡᱮ ᱵᱟᱝ ᱵᱚᱞᱮ ᱛᱚᱠᱷᱚᱱ ᱛᱚᱠᱷᱚᱱ ᱫᱚ ᱠᱷᱟᱹᱞᱤ ᱚᱱᱟ ᱫᱚ ᱵᱟᱠᱚ ᱵᱟᱰᱟᱭᱟ ᱠᱷᱟᱹᱞᱤ ᱦᱮᱸᱛᱚ ᱵᱟᱲᱟᱭ ᱫᱚ ᱵᱟᱠᱚ ᱵᱟᱰᱟᱭᱟ ᱠᱷᱟᱹᱞᱤ ᱠᱚ ᱵᱟᱲᱟᱭᱟ ᱡᱮ ᱤᱧ ᱫᱚᱧ ᱥᱟᱱᱛᱟᱞ ᱠᱟᱱᱟ, ᱛᱚ ᱥᱟᱱᱛᱟᱞ ᱨᱮᱭᱟᱜ ᱪᱮᱫ ᱤᱭᱟᱹ ᱵᱟᱝ ᱤᱭᱟᱹ ᱚᱱᱟ ᱫᱚ ᱵᱟᱠᱚ ᱵᱟᱰᱟᱭᱟ᱾ ᱤᱧ ᱵᱟᱲᱟᱭ ᱵᱟᱝ ᱤᱧ ᱫᱚ ᱵᱚᱞᱮᱧ ᱥᱟᱱᱛᱟᱞ ᱠᱟᱱᱟ
ᱦᱳᱭ ᱡᱮ ᱟᱞᱮᱭᱟᱜ ᱫᱚ ᱵᱟᱝ ᱟᱞᱮ ᱫᱚ ᱦᱩᱞ ᱢᱟᱦᱟᱞᱮ ᱢᱟᱱᱟᱣ ᱞᱟᱹᱜᱤᱫᱼᱟ
ᱦᱳᱭ
ᱠᱤᱱᱛᱩ ᱡᱮ ᱚᱱᱟ ᱧᱩᱛᱩᱢ ᱠᱚᱠᱚ ᱵᱟᱲᱟᱭᱟ, ᱥᱮ ᱵᱟᱝ ᱤᱧ ᱢᱟ ᱪᱤᱱᱛᱟᱹ ᱜᱤᱧ ᱵᱩᱡᱷᱟᱹᱣᱟ, ᱡᱮ ᱪᱤᱠᱟᱹᱛᱮᱵᱚᱱ ᱞᱟᱦᱟᱭᱟ, ᱟᱵᱚᱣᱟᱜ ᱥᱟᱶᱛᱟ ᱪᱤᱠᱟᱹ ᱪᱤᱠᱟᱹ ᱛᱮᱵᱚᱱ ᱵᱟᱧᱪᱟᱣᱟ᱾
ᱛᱚ ᱠᱤᱪᱷᱩ ᱠᱤᱪᱷᱩ ᱫᱚ ᱱᱟᱜᱟᱜ ᱵᱟᱝ ᱵᱟᱰᱟᱭᱟ ᱱᱟᱦᱟᱜ ᱱᱤᱭᱟᱹ ᱫᱚ ᱦᱩᱞ ᱢᱟᱦᱟ ᱪᱮᱫ ᱠᱚ ᱢᱮᱛᱟᱜ-ᱟ? ᱛᱚ ᱡᱩᱫᱤ ᱠᱤᱪᱷᱩ ᱠᱤᱪᱷᱩ ᱫᱚ ᱡᱩᱫᱤᱢ ᱢᱮᱛᱟᱣ ᱠᱷᱟᱜ ᱛᱤᱨᱤᱥᱮ ᱡᱩᱱ ᱛᱟᱦᱚᱞᱮ ᱠᱷᱟᱡ ᱠᱚ ᱵᱩᱡᱷᱟᱹᱣᱟ ᱚ ᱚᱱᱟ ᱫᱤᱱ ᱦᱮ ᱛᱟᱦᱚᱞᱮ ᱠᱷᱟᱡ ᱠᱤᱪᱷᱩ ᱫᱚᱠᱚ ᱵᱩᱡᱷᱟᱹᱣᱟ ᱟᱨ ᱠᱤᱪᱷᱩ ᱫᱚ ᱢᱟᱱᱮ ᱦᱩᱞ ᱢᱟᱦᱟ ᱢᱮᱱ ᱠᱟᱛᱮᱫ ᱨᱮᱦᱚᱸ ᱠᱚ ᱵᱩᱡᱷᱟᱹᱣᱟ, ᱚᱠᱚᱭ ᱠᱚᱫᱚ ᱦᱟᱸᱜ ᱵᱟᱠᱚ ᱵᱩᱡᱟᱹᱣᱟ, ᱱᱮᱛᱟᱨ ᱠᱚᱨᱮᱱ ᱫᱚ ᱢᱚᱱᱮ ᱛᱚ ᱵᱟᱝ ᱦᱩᱭᱩᱜᱼᱟ᱾ ᱚᱱᱮᱡ ᱜᱮ ᱵᱩᱡᱷᱟᱹᱣᱟ
ᱵᱩᱡᱷᱟᱹᱣᱟ ᱦᱮᱸ ᱚᱱᱟᱜᱮ ᱞᱟᱹᱭᱟᱜᱼᱟᱢ
ᱟᱫᱚ ᱚᱱᱟ ᱫᱚ ᱟᱵᱚ ᱜᱮ ᱞᱟᱦᱟ ᱚᱱᱟ ᱚᱱᱟ ᱨᱮ ᱟᱜᱮᱵᱚᱱ ᱡᱩᱨᱩᱜᱼᱟ ᱟᱵᱚ ᱜᱮᱵᱚᱱ
ᱩᱱᱠᱩ ᱦᱚᱸ ᱵᱚ ᱵᱩᱡᱷᱟᱹᱣ ᱠᱚᱣᱟ ᱩᱱᱠᱩ ᱦᱚᱸ ᱟᱵᱚᱣᱟᱜ ᱟᱹᱭᱩᱨ ᱛᱮ ᱩᱱᱠᱩ ᱦᱚᱸ ᱵᱚᱱ ᱟᱹᱭᱩᱨ ᱠᱚᱣᱟ᱾
ᱦᱳᱭ ᱦᱳᱭ᱾ ᱡᱚᱛᱚ ᱦᱚᱲ ᱜᱮ ᱵᱟᱟᱭᱠᱷᱟᱡ ᱫᱚ ᱠᱟᱹᱴᱤᱡ ᱵᱟᱛᱨᱟᱣ ᱠᱚᱜ-ᱟ ᱱᱤᱭᱟᱹ ᱡᱤᱱᱤᱥ ᱫᱚ, ᱡᱮᱦᱮᱛᱩ ᱟᱵᱚ ᱜᱮᱵᱚᱱ ᱵᱟᱲᱭᱟ ᱛᱚ ᱩᱱᱠᱩ ᱦᱚᱸ ᱠᱤᱪᱷᱩ ᱫᱚ ᱵᱚᱱ ᱵᱟᱲᱟᱭ ᱚᱪᱚ ᱠᱚᱣᱟ᱾ ᱟᱵᱚ ᱛᱚ ᱰᱟᱭᱨᱮᱴ ᱫᱚ ᱵᱟᱚᱱ ᱵᱟᱰᱟᱭᱟ ᱟᱵᱚ ᱦᱚᱸ ᱠᱚ ᱞᱟᱹᱭᱟᱫ ᱵᱚᱱ ᱛᱟᱦᱮᱱᱟ ᱛᱚ, ᱟᱵᱚ ᱵᱚᱱ ᱵᱟᱲᱟᱭ ᱧᱟᱢ ᱠᱟᱫᱟ ᱛᱚ ᱚᱱᱮ ᱚᱱᱟ ᱜᱮ ᱟᱵᱚ ᱦᱚᱸ ᱠᱤᱪᱷᱩ ᱵᱚᱱ ᱞᱟᱹᱭ ᱜᱚᱫ ᱠᱚᱣᱟ ᱪᱮᱫᱟᱜ ᱥᱮ ᱱᱤᱭᱟᱹ ᱠᱚ ᱦᱩᱭᱩᱜ ᱛᱚᱠᱷᱚᱱ ᱫᱚ ᱟᱵᱩ ᱠᱚᱫᱚ ᱵᱟᱵᱩᱱ ᱛᱟᱦᱮᱸ ᱠᱟᱱᱟ᱾
ᱵᱟᱵᱚᱱ ᱛᱟᱦᱮᱸ ᱠᱟᱱᱟ ᱛᱚ, ᱟᱵᱚ ᱦᱚᱸ ᱚᱱᱠᱟ ᱜᱮᱵᱚᱱ ᱧᱮᱞ ᱟᱹᱜᱩ ᱠᱟᱜᱼᱟ ᱵᱚᱱ, ᱞᱟᱹᱭ ᱟᱹᱜᱩ ᱠᱟᱜ ᱵᱚᱱᱟ᱾ ᱵᱟᱲᱟᱭ ᱟᱹᱜᱩ ᱠᱟᱫᱟ ᱵᱚᱱ ᱚᱱᱟ ᱠᱷᱟᱹᱛᱤᱨ ᱜᱮ ᱱᱚᱣᱟ ᱟᱵᱚ ᱵᱚᱱ ᱥᱟᱵ ᱫᱚᱦᱚᱫ ᱟᱠᱟᱫ ᱛᱮ ᱟᱵᱚ ᱦᱚᱸ ᱱᱚᱝᱠᱟ ᱵᱚᱱ ᱢᱟᱱᱟᱣ ᱮᱫᱼᱟ ᱾ ᱟᱨ ᱟᱵᱚ ᱪᱮᱫ ᱞᱮᱠᱟ ᱵᱚᱱ ᱢᱟᱱᱟᱣᱮᱜᱼᱟ ᱟᱵᱚ ᱟᱵᱚ ᱧᱮᱞ ᱛᱮ ᱟᱨᱦᱚᱸ ᱠᱚ ᱥᱮᱬᱟᱭ ᱢᱟ ᱡᱮ ᱱᱚᱣᱟ ᱫᱚ ᱢᱟᱹᱱᱟᱱᱟᱹᱜ ᱫᱤᱱ ᱠᱟᱱᱟ ᱥᱮ ᱟᱵᱚ ᱱᱚᱣᱟ ᱫᱚ ᱵᱚᱱ ᱢᱟᱱᱟᱣᱟ᱾ ᱩᱭᱦᱟᱹᱨ ᱟᱵᱚᱱ ᱦᱮᱸ ᱟᱨ ᱱᱚᱝᱠᱟ ᱜᱮ ᱟᱵᱚᱣᱟᱜ ᱦᱚᱲᱢᱚ ᱨᱮ ᱦᱩᱭᱩᱜ ᱠᱟᱱᱟ ᱦᱩᱞᱥᱟᱹᱭ ᱥᱮᱸᱜᱮᱞ ᱫᱚ ᱦᱩᱭᱩᱜ ᱠᱟᱱᱟ ᱡᱩᱞ ᱨᱮᱜ ᱵᱚᱱ ᱫᱚᱦᱚᱭᱟ ᱱᱚᱜᱼᱚᱭ ᱛᱚ ᱠᱚ ᱞᱟᱜᱟ ᱪᱟᱵᱟᱭᱮᱫ ᱵᱚᱱᱟ ᱡᱷᱚᱛᱚ ᱜᱮ᱾ ᱫᱤᱥᱚᱢ ᱨᱮ ᱦᱩᱭᱩᱜ
ᱦᱮᱸ ᱡᱟᱜᱟ
ᱱᱤᱛᱚᱜ ᱦᱚᱸ ᱞᱤᱪᱟᱹᱲ ᱜᱮ ᱠᱚ ᱢᱚᱱᱮᱭᱮᱫ ᱵᱚᱱᱟ ᱱᱤᱛᱚᱜ ᱦᱚᱸ ᱠᱚ ᱞᱟᱜᱟᱣᱮᱫ ᱵᱚᱱᱟ ᱞᱟᱹᱭᱟ ᱟᱯᱮ ᱟᱯᱮᱭᱟᱜ ᱵᱷᱤ ᱵᱷᱤᱴᱟᱹ ᱢᱟᱹᱴᱤ ᱫᱚ ᱵᱟᱹᱱᱩᱜ ᱟᱠᱟᱫᱟ, ᱟᱵᱚᱣᱟᱜ ᱵᱷᱤᱴᱟᱹ ᱢᱟᱹᱴᱤ ᱛᱟᱦᱮᱱ ᱛᱩᱞᱩᱡ ᱦᱮᱸ, ᱟᱵᱚ ᱦᱚᱲ ᱜᱮᱛᱚ ᱱᱚᱣᱟ ᱡᱟᱦᱟᱸ ᱛᱤᱱᱟᱹᱜ ᱵᱤᱨᱼᱵᱩᱨᱩ ᱢᱟᱜ ᱥᱟᱯᱷᱟ ᱠᱟᱛᱮ ᱦᱩᱭᱩᱜ ᱠᱟᱱᱟ, ᱚᱲᱟᱜ ᱫᱩᱣᱟᱹᱨ ᱠᱚ ᱵᱮᱱᱟᱣ ᱟᱠᱟᱜᱼᱟ᱾
ᱦᱩᱸ ᱟᱵᱚ ᱜᱮ ᱢᱟ ᱡᱚᱛᱚ ᱟᱵᱚ ᱜᱮ ᱵᱚᱱ ᱠᱚᱨᱟᱣ ᱫᱟ ᱾ ᱟᱜᱮ ᱫᱚ ᱠᱤᱱᱛᱩ ᱫᱤᱠᱩ ᱪᱷᱟᱹᱛᱤᱠ ᱠᱚ ᱨᱮᱡ ᱠᱟᱜ ᱵᱚᱱ ᱛᱮ ᱜᱮ ᱵᱚᱞᱮ ᱩᱱᱠᱩᱣᱟᱜ ᱠᱟᱱᱟ ᱾
ᱦᱮᱸ ᱱᱤᱛᱚᱜ ᱚᱱᱟ ᱟᱵᱚ ᱵᱚᱱ ᱨᱮᱡ ᱦᱚᱪᱚᱜ ᱠᱟᱱᱟ ᱾ ᱚᱱᱟ ᱠᱚ ᱡᱮᱢᱚᱱ ᱵᱟᱵᱚ ᱦᱩᱭ ᱦᱚᱪᱣᱟᱜᱼᱟ ᱡᱮᱢᱚᱱ ᱟᱵᱚᱣᱟᱜ ᱦᱚᱲᱢᱚ ᱨᱮᱦᱚᱸ ᱡᱮ ᱚᱱᱟ ᱢᱟᱱᱟᱣ ᱨᱮᱱᱟᱜ ᱩᱫᱽᱫᱮᱥᱥᱚ ᱫᱚ ᱦᱩᱭᱩᱜ ᱠᱟᱱᱟ ᱟᱵᱚᱣᱟᱜ ᱦᱚᱲᱢᱚ ᱨᱮᱫᱚ ᱦᱩᱭᱩᱜ ᱠᱟᱱᱟ ᱟᱵᱚ ᱫᱚ ᱥᱮᱸᱜᱮᱞ ᱫᱚ ᱡᱩᱞ ᱨᱮ ᱜᱮ ᱛᱟᱦᱮᱱ ᱢᱟ ᱚᱱᱟ ᱦᱩᱞᱥᱟᱹᱭ ᱥᱮᱸᱜᱮᱞ ᱫᱚ᱾ ᱛᱤᱥ ᱦᱚᱸ ᱵᱟᱵᱚᱱ ᱤᱬᱤᱡ ᱦᱚᱪᱚᱣᱟᱜᱼᱟ ᱟᱨ ᱱᱚᱝᱠᱟ ᱜᱮ ᱪᱮᱫ ᱞᱮᱠᱟ ᱥᱤᱫᱩ ᱠᱟᱹᱱᱦᱩ ᱪᱟᱸᱫᱽ ᱵᱷᱟᱭᱨᱳ ᱡᱷᱚᱛᱚ ᱦᱚᱲ ᱡᱩᱢᱤᱫ ᱠᱟᱛᱮ ᱦᱩᱭᱩᱜ ᱠᱟᱱᱟ ᱦᱩᱞᱥᱟᱹᱭ ᱠᱚ ᱾ ᱦᱩᱭ ᱦᱚᱪᱚ ᱞᱮᱫ ᱚᱱᱠᱟ ᱜᱮ ᱟᱵᱚ ᱦᱚᱸ ᱥᱟᱱᱟᱢ ᱦᱚᱲ ᱡᱮᱢᱚᱱ ᱡᱩᱢᱤᱫ ᱵᱚᱱ ᱛᱟᱦᱮᱱ ᱢᱟ ᱢᱤᱫ ᱥᱟᱶᱛᱮ ᱵᱚᱱ ᱛᱟᱦᱮᱱ ᱢᱟ᱾ ᱡᱟᱦᱟᱸᱭᱟᱜ ᱫᱩᱠ ᱠᱚᱥᱴᱚ ᱨᱮ ᱦᱩᱭᱩᱜ ᱠᱟᱱᱟ ᱟᱵᱚ ᱩᱱᱤ ᱵᱚᱱ ᱚᱣᱟᱨ ᱫᱟᱲᱮᱭᱟᱭ ᱢᱟ᱾
ᱦᱩᱸ ᱩᱱᱤ ᱦᱚᱸ ᱡᱮᱱᱚ ᱟᱵᱚ ᱡᱟᱦᱟᱸ ᱛᱤᱥᱚᱜ ᱚᱣᱟᱨ ᱫᱟᱲᱮ ᱟᱵᱚᱱ᱾
ᱚ, ᱚᱣᱟᱨ ᱫᱟᱲᱮᱭᱟᱵᱚᱱ ᱢᱟ ᱚᱱᱠᱟ ᱜᱮᱵᱚᱱ ᱛᱟᱦᱮᱱᱟ ᱵᱟᱝᱠᱷᱟᱱ ᱦᱩᱭᱩᱜ ᱠᱟᱱᱟ ᱟᱵᱚ, ᱟᱵᱚ ᱦᱚᱲ ᱠᱟᱱᱟ ᱵᱚᱱ ᱠᱤᱱᱛᱩ ᱟᱵᱚ ᱪᱮᱛᱟᱱ ᱨᱮ ᱡᱩᱫᱤ ᱢᱤᱞ ᱵᱟᱝ ᱛᱟᱦᱮᱱᱟ ᱥᱮ ᱟᱵᱚ ᱫᱤᱱ ᱜᱮ ᱟᱵᱚ ᱫᱚ ᱱᱚᱝᱠᱟ ᱞᱟᱛᱟᱨ ᱨᱮ ᱜᱮ ᱠᱚ ᱫᱚᱦᱚ ᱵᱚᱱᱟ᱾ ᱛᱤᱥ ᱦᱚᱸ ᱢᱟᱲᱟᱝ ᱥᱮᱱ ᱫᱚ ᱵᱟᱠᱚ ᱞᱟᱦᱟ ᱚᱪᱚ ᱟᱵᱚᱱᱟ᱾
ᱩᱸᱦᱩᱸᱜ᱾
ᱦᱮᱸ
ᱛᱚ ᱟᱯᱮ ᱥᱮᱫ ᱫᱚ ᱱᱟᱜ ᱱᱤᱭᱟᱹ ᱤᱭᱟᱹ ᱠᱚᱫᱚ ᱱᱟᱜ ᱡᱮ ᱱᱤᱭᱟᱹ ᱡᱮ ᱟᱯᱮ ᱥᱮᱫ ᱫᱚ ᱱᱤᱭᱟᱹ ᱥᱚᱵᱽᱡᱤ ᱴᱚᱵᱡᱤ ᱫᱚ ᱪᱟᱥᱵᱟᱥ ᱫᱚ ᱚᱝᱠᱟ ᱫᱚ ᱵᱟᱝ ᱦᱩᱭᱩᱜᱼᱟ ᱵᱟᱝ
ᱚ ᱦᱚᱸ ᱵᱟᱝ ᱦᱩᱭᱩᱜ ᱜᱮᱭᱟ ᱚᱱᱠᱟ ᱦᱩᱭᱩᱜ ᱠᱷᱟᱡ ᱫᱚ ᱥᱟᱺᱜᱤᱧ ᱠᱚᱨᱮ ᱦᱩᱭᱩᱜ ᱜᱮᱭᱟ ᱟᱫᱚ᱾ ᱢᱟᱱᱮ ᱟᱞᱮ ᱚᱲᱟᱜ ᱩᱛᱟᱹᱨ ᱥᱮᱫ ᱨᱮ ᱫᱚ ᱚᱱᱛᱮ ᱫᱚ ᱦᱩᱭᱩᱜ ᱠᱟᱱᱟ ᱦᱩᱲᱩ ᱪᱟᱥ ᱜᱮ ᱦᱩᱭᱩᱜ ᱜᱮᱭᱟ
ᱟᱪᱪᱷᱟ᱾ ᱛᱟᱞᱦᱮ ᱵᱟᱹᱠᱤ ᱥᱚᱵᱡᱤ ᱴᱚᱵᱡᱤ ᱫᱚ ᱢᱟᱱᱮ ᱠᱤᱨᱤᱧ ᱠᱟᱛᱮᱫ ᱜᱮ ᱯᱮ ᱦᱟᱛᱟᱣ ᱵᱟᱲᱟᱭᱼᱟ?
ᱦᱮᱸ ᱡᱷᱚᱛᱚ ᱜᱮ ᱠᱤᱨᱤᱧ ᱠᱟᱛᱮ ᱜᱮ ᱟᱫᱚ ᱚᱱᱮ ᱵᱟᱲᱜᱮ ᱠᱚᱨᱮ ᱫᱚ ᱦᱮᱱᱟᱜ ᱟᱠᱟᱫᱟ ᱟᱵᱚ ᱛᱚ ᱢᱩᱱᱜᱟᱹ ᱟᱲᱟᱜ ᱡᱮᱢᱚᱱ ᱯᱩᱨᱟᱹᱭ ᱟᱲᱟᱜ ᱠᱚ ᱦᱚᱛᱚᱫ ᱟᱲᱟᱜ ᱠᱚ ᱚᱱᱟ ᱠᱚᱫᱚ ᱦᱩᱭ ᱵᱟᱲᱟᱜ ᱜᱮᱭᱟ ᱵᱟᱲᱜᱮ ᱠᱚᱨᱮ ᱡᱮᱢᱚᱱ ᱯᱤᱯᱟᱹ ᱫᱟᱨᱮ ᱠᱚ᱾ ᱚᱱᱟ ᱠᱚᱫᱚ ᱦᱮᱱᱟᱜ ᱜᱮᱭᱟ, ᱦᱮᱸ ᱦᱮᱸ᱾ ᱚᱱᱟ ᱵᱟᱫᱛᱮ ᱡᱮᱢᱚᱱ ᱦᱩᱭᱩᱜ ᱠᱟᱱᱟ ᱵᱮᱸᱜᱟᱬ ᱠᱚ, ᱟᱹᱞᱩ ᱠᱚ, ᱮᱴᱟᱜ ᱥᱚᱵᱡᱤ ᱠᱚᱫᱚ ᱚᱱᱟ ᱠᱚᱫᱚ ᱠᱤᱨᱤᱧ ᱟᱹᱜᱩ ᱜᱮ ᱦᱩᱭᱩᱜᱼᱟ᱾
ᱟᱪᱪᱷᱟ᱾ ᱛᱚ ᱟᱯᱮ ᱥᱮᱫ ᱫᱚ ᱱᱟᱜ ᱪᱟᱥᱼᱵᱟᱥ ᱠᱚᱫᱚ ᱱᱟᱜ ᱪᱮᱫ ᱠᱚᱛᱮ ᱠᱚ ᱪᱟᱥᱵᱟᱥᱟ ᱜᱟᱹᱰᱤ ᱛᱮᱜᱮ ᱥᱮ ᱱᱤᱠᱟ᱾ ᱰᱟᱝᱨᱤ ᱱᱟᱦᱮᱞ ᱠᱟᱛᱮ ᱠᱚ ᱪᱟᱥ ᱟᱠᱟᱫᱟ᱾
ᱦᱮᱸ ᱵᱟᱱᱟᱨ ᱛᱮᱜᱮ ᱰᱟᱝᱨᱤ ᱱᱟᱦᱮᱞ ᱛᱮᱦᱚᱸ ᱟᱨ ᱜᱟᱹᱰᱤ ᱛᱮᱦᱚᱸ ᱱᱤᱛᱚᱜ ᱫᱚ ᱵᱮᱥᱤᱨ ᱵᱷᱟᱜᱽ ᱦᱩᱭᱩᱜ ᱠᱟᱱᱟ ᱜᱟᱹᱰᱤ ᱜᱮᱠᱚ ᱵᱟᱭ ᱜᱚᱫ ᱮᱫᱟ ᱡᱮ ᱞᱚᱜᱚᱱ ᱛᱮ ᱦᱩᱭ ᱜᱚᱫᱚᱜ ᱠᱟᱱᱟ ᱛᱚ ᱠᱟᱹᱢᱤ ᱠᱚ᱾ ᱰᱟᱝᱨᱤ ᱱᱟᱦᱮᱞ ᱛᱮᱫᱚ ᱠᱟᱹᱴᱤᱡ ᱠᱚᱥᱴᱚ ᱦᱩᱭᱩᱜᱼᱟ ᱡᱮᱢᱚᱱ ᱩᱱᱤ ᱡᱤᱭᱟᱹᱞᱤ ᱦᱚᱸᱢ ᱠᱚᱥᱴᱚᱭᱮ ᱠᱟᱱᱟ ᱟᱨ ᱱᱤᱡᱮ ᱦᱚᱲ ᱦᱚᱸᱢ ᱠᱚᱥᱴᱚᱜ ᱠᱟᱱᱟ ᱛᱟᱲᱟᱢ ᱫᱟᱢ ᱥᱤ ᱮᱜ ᱟᱢ ᱥᱤ ᱟᱢ ᱟᱬᱜᱚᱢ ᱫᱟᱢ ᱮᱱᱛᱮ ᱨᱮᱦᱚᱸ ᱱᱟᱦᱮᱞ ᱛᱮ ᱥᱤᱜ ᱠᱟᱱ ᱨᱮᱦᱚᱸ ᱟᱫᱚ ᱱᱚᱜ ᱚᱭ ᱟᱬᱜᱚᱢ ᱞᱟᱹᱜᱤᱫ ᱛᱮᱫᱚ ᱦᱳᱭᱳᱜ ᱠᱟᱱᱟ ᱰᱟᱝᱨᱤ ᱫᱚ ᱞᱟᱜᱟᱜ ᱠᱟᱱ ᱜᱮᱭᱟ ᱠᱚ᱾
ᱢᱟᱱᱮ ᱵᱟᱱᱟᱨ ᱛᱮᱜᱮ ᱟᱞᱮ ᱥᱮᱱ ᱫᱚ ᱞᱟᱹᱭ ᱞᱮᱠᱷᱟᱱ ᱜᱮ᱾ ᱚᱠᱟ ᱦᱚ ᱡᱮ ᱰᱟᱝᱨᱤ ᱱᱟᱦᱮᱞ ᱦᱚᱸ ᱵᱟᱝ ᱟᱫ ᱠᱟᱱ ᱜᱮᱭᱟ ᱢᱮᱱᱟᱜ ᱜᱮᱭᱟ᱾ ᱟᱯᱮ ᱥᱮᱱ ᱫᱚ ᱛᱟᱦᱚᱞᱮ
ᱟᱞᱮ ᱥᱮᱫ ᱫᱚ ᱱᱟᱦᱟᱜ ᱱᱚᱜᱼᱚᱭ ᱴᱮᱠᱴᱚᱨ ᱫᱤᱭᱮ ᱜᱮᱠᱚ ᱪᱟᱥ ᱟᱵᱟᱫᱟ᱾ ᱪᱮᱫᱟᱜ ᱥᱮ ᱱᱤᱛᱚᱜ ᱫᱚ ᱫᱤᱠᱩ ᱪᱷᱟᱹᱛᱤᱠ ᱢᱮᱱᱟᱜ ᱠᱚᱣᱟ ᱛᱚ ᱩᱱᱠᱩ ᱜᱮ ᱟᱹᱰᱤ ᱡᱳᱨ ᱠᱚ ᱤᱭᱟᱹᱭᱟ ᱱᱟᱦᱟᱜ᱾
ᱦᱮᱸ ᱦᱮᱸ
ᱚᱱᱟ ᱠᱚ ᱤᱭᱟᱹᱛᱮ ᱱᱟᱸᱜ